ᱡᱚᱦᱟᱨ ᱜᱮ ᱜᱚᱢᱠᱮ᱾
ᱦᱮᱸ ᱡᱚᱦᱟᱨ ᱜᱮ, ᱚᱠᱟ ᱠᱷᱚᱱᱮᱢ ᱞᱟᱹᱭᱮᱜᱼᱟ?
ᱪᱮᱫ ᱞᱮᱠᱟ ᱟᱯᱮ ᱥᱮᱱᱟᱜ ᱯᱚᱨᱤᱵᱮᱥ ᱠᱚ ᱛᱟᱦᱚᱞᱮ?
ᱦᱮᱸ, ᱟᱞᱮ ᱥᱮᱱᱟᱜ ᱯᱚᱨᱤᱵᱮᱥ ᱫᱚ ᱱᱤᱛᱚᱜ ᱫᱚ ᱱᱟᱯᱟᱭ ᱜᱮ ᱛᱟᱨ ᱵᱟᱵᱚ ᱢᱮᱱᱫᱟᱹᱧ ᱚᱠᱟ ᱠᱷᱚᱱᱮᱢ ᱞᱟᱹᱭᱮᱫᱼᱟ?
ᱟᱸ ᱤᱧ ᱦᱟᱱᱟ ᱵᱨᱟᱣᱡᱟᱨ ᱠᱷᱚᱱ᱾
ᱟᱪᱪᱷᱟ ᱟᱪᱪᱷᱟ, ᱟᱹᱰᱤ ᱱᱟᱯᱟᱭ ᱛᱟᱦᱚᱞᱮ ᱟᱞᱟᱝ ᱪᱮᱫ ᱥᱟᱯ ᱱᱤᱛ ᱛᱮᱞᱟᱝ ᱨᱚᱯᱚᱲ ᱞᱮᱠᱷᱟᱱ ᱡᱩᱛᱩᱜ ᱛᱟᱞᱟᱝᱼᱟ?
ᱦᱮᱸ ᱚᱱᱟ ᱥᱟᱛᱟᱢ ᱡᱟ ᱟᱯᱮ ᱞᱮᱠᱟ ᱪᱮᱫ ᱞᱮᱠᱟ ᱟᱯᱮᱥᱮᱱ ᱪᱮᱫ ᱞᱮᱠᱟ ᱡᱟᱭᱜᱟ ᱠᱚ ᱵᱮᱥ ᱵᱟᱹᱲᱤᱡ ᱪᱮᱫ ᱞᱮᱠᱟ?
ᱚ ᱟᱞᱮ ᱥᱮᱱᱟᱜ ᱡᱟᱭᱜᱟ ᱠᱚ, ᱟᱞᱮ ᱥᱮᱱᱟᱜ ᱡᱟᱭᱜᱟ ᱠᱚ ᱡᱩᱫᱤ ᱞᱟᱹᱭ ᱠᱚᱨᱛᱮ ᱜᱮᱞᱮ ᱡᱮᱢᱚᱱ ᱢᱮᱱᱟᱜᱼᱟ ᱟᱞᱮ ᱥᱮᱱᱟᱜ ᱡᱟᱭᱜᱟ ᱫᱚ ᱱᱤᱛᱚᱜ ᱫᱚ ᱦᱟᱸᱜ, ᱟᱸᱡᱚᱢ ᱟᱠᱟᱫ ᱜᱮᱭᱟᱢ ᱢᱩᱠᱩᱴᱢᱩᱱᱤᱯᱩᱨ ᱟᱨᱠᱤ ᱚᱱᱟ ᱫᱚ ᱠᱟᱹᱴᱤᱡ ᱢᱟᱨᱟᱝ ᱧᱚᱜ ᱜᱮᱭᱟ ᱾ ᱦᱮᱸ ᱛᱟᱯᱚᱨᱮ ᱚᱱᱟ ᱨᱮᱱᱟᱜ ᱡᱟᱭᱜᱟ ᱫᱚ ᱟᱹᱰᱤ ᱢᱟᱨᱟᱝ ᱡᱟᱭᱜᱟ ᱠᱟᱱᱟ ᱟᱹᱰᱤ ᱫᱤᱨᱜᱷᱚ ᱫᱤᱱ ᱨᱮᱱᱟᱜ ᱯᱚᱨᱡᱚᱴᱚᱠ ᱠᱮᱱᱫᱨᱚ ᱡᱟᱦᱟᱸ ᱟᱨᱠᱤ ᱠᱚ ᱞᱟᱹᱭᱟᱠᱚ᱾ ᱫᱤᱨᱜᱷᱚ ᱫᱤᱱ ᱫᱷᱚᱨᱮ ᱦᱚᱲ ᱠᱚ ᱟᱹᱰᱤ ᱟᱭᱢᱟ ᱦᱚᱲ ᱠᱚᱠᱚ ᱦᱮᱡ ᱥᱮᱱ ᱢᱮᱱᱟᱜ ᱜᱮᱭᱟ ᱟᱨ ᱚᱱᱟ ᱠᱚᱨᱮᱱᱟᱜ ᱫᱚ ᱢᱟᱱᱮ ᱢᱤᱫᱴᱟᱝ ᱴᱩᱨᱤᱥᱴ ᱥᱯᱚᱴ ᱞᱮᱠᱟ ᱠᱟᱱᱟ ᱟᱹᱰᱤ ᱱᱟᱯᱟᱭ ᱵᱩᱡᱩᱜᱼᱟ ᱱᱮ ᱦᱚᱲ ᱦᱚᱸ ᱪᱟᱞᱟᱣ ᱵᱟᱲᱟ ᱦᱩᱭ ᱟᱠᱟᱱ ᱛᱟᱦᱮᱸᱫ᱾
ᱦᱮᱸ ᱚᱸᱰᱮᱱᱟᱜ ᱵᱮᱥ ᱵᱟᱹᱲᱤᱡ ᱨᱮᱱᱟᱜ ᱡᱟᱦᱟᱱᱟᱜ?
ᱚᱸᱰᱮᱱᱟᱜ ᱵᱮᱥ ᱵᱟᱹᱲᱤᱡ ᱫᱚ ᱱᱤᱛᱚᱜ ᱫᱚ ᱢᱳᱚᱴᱟᱢᱩᱴᱤ ᱫᱚᱢ ᱴᱷᱤᱠ ᱜᱮᱭᱟ ᱠᱚ ᱟᱨ ᱟᱵᱚ ᱢᱟᱹᱱᱢᱤ ᱛᱚ ᱟᱹᱰᱤ ᱟᱭᱢᱟ ᱞᱮᱠᱟᱱ ᱦᱚᱲᱚ ᱦᱚᱸᱠᱚ ᱦᱤᱡᱩᱜ ᱜᱮᱭᱟ ᱠᱚ ᱥᱟᱱᱟ ᱞᱮᱠᱟᱱ ᱟᱫᱚ ᱡᱚᱛᱚ ᱦᱚᱲ ᱫᱚ ᱡᱚᱛᱚ ᱨᱚᱠᱚᱢ ᱵᱟᱝᱵᱚᱱ ᱵᱩᱡᱷᱟᱹᱣ ᱵᱚᱱ ᱥᱚ ᱫᱤᱭᱮ ᱛᱟᱦᱚᱞᱮ ᱚᱸᱰᱮ ᱫᱚ ᱴᱷᱤᱠᱜᱮᱭᱟ ᱱᱟᱯᱟᱭ ᱜᱮᱭᱟ ᱡᱟᱭᱜᱟ ᱠᱤᱱᱛᱩ ᱡᱟᱦᱟᱸᱭ ᱵᱟᱨᱦᱮ ᱠᱚᱨᱮᱱ ᱦᱚᱲ ᱦᱮᱡ ᱠᱟᱛᱮᱜ, ᱠᱚ ᱢᱟᱡᱷᱟ ᱞᱮᱠᱟ ᱟᱨᱠᱤ ᱠᱚ ᱚᱸᱡᱨᱟᱭᱮᱫᱼᱟ ᱠᱚ ᱦᱳᱭᱛᱳ ᱚᱸᱰᱮ ᱰᱟᱥᱵᱤᱱ ᱠᱚ ᱛᱟᱦᱮᱱᱟ ᱰᱟᱥᱵᱤᱱ ᱠᱚ ᱡᱚᱛᱚ ᱦᱚᱲ ᱫᱚ ᱵᱟᱝᱵᱚᱱ ᱵᱮᱵᱚᱦᱟᱨᱟ ᱥᱮ ᱵᱟᱝᱵᱚᱱ ᱤᱭᱩᱡᱽ ᱮᱫᱟ ᱱᱤᱛᱚᱜ ᱫᱚ ᱟᱫᱚ ᱡᱟᱦᱟᱸ, ᱟᱠᱚ ᱦᱳᱭᱛᱳ ᱵᱚᱱ ᱡᱚᱢ ᱠᱮᱫᱟ ᱯᱞᱟᱥᱴᱤᱠ ᱠᱚ ᱵᱟ ᱤᱭᱟᱹ ᱠᱚ
ᱦᱮᱸ, ᱦᱮᱸ ᱡᱟᱦᱟᱸ ᱛᱤᱱᱟᱹᱜ ᱟᱵᱚᱭᱟᱜ, ᱦᱮᱸ,
ᱦᱮᱸ ᱛᱚ ᱚᱱᱟ ᱠᱚ ᱩᱪᱤᱛ ᱵᱟᱝ ᱠᱟᱱᱟ ᱢᱮᱱᱫᱟᱹᱧ ᱚᱱᱟᱜᱮ ᱛᱟᱨᱯᱚᱨᱮ ᱡᱟᱦᱟᱸ ᱞᱮᱠᱟ ᱱᱤᱛᱚᱜ ᱫᱚ ᱢᱮᱱ ᱠᱟᱛᱷᱟ ᱫᱚ ᱟᱵᱚ ᱫᱚ ᱡᱟᱦᱟᱸ ᱞᱮᱠᱟ ᱟᱵᱚᱣᱟᱜ ᱜᱞᱳᱵᱟᱞ ᱟᱨᱠᱤ ᱯᱚᱨᱤᱵᱮᱥ ᱛᱟᱵᱚᱱ,
ᱦᱩᱸ,
ᱛᱚ ᱱᱟᱯᱟᱭ ᱡᱟᱦᱟᱸ ᱞᱮᱠᱟ ᱛᱤᱱᱟᱸᱜ ᱱᱟᱯᱟᱭ ᱛᱮᱵᱚᱱ ᱫᱚᱦᱚᱸ ᱞᱮᱠᱷᱟᱱ ᱜᱮ ᱟᱵᱚᱣᱟᱜ ᱡᱩᱛᱩᱜ ᱛᱟᱵᱚᱱᱟ᱾ ᱛᱟᱦᱚᱞᱮ ᱚᱱᱮ ᱚᱱᱠᱟ ᱜᱮ ᱡᱚᱛᱚ ᱦᱚᱲ ᱜᱮᱵᱩᱱ ᱪᱟᱭ ᱠᱤᱱᱛᱩ ᱚᱱᱟ ᱫᱟᱭᱤᱛᱼᱛᱚ ᱥᱮ ᱡᱚᱛᱚ ᱦᱚᱲᱟᱜ ᱫᱚ ᱵᱟᱝᱠᱚ ᱯᱩᱨᱩᱱᱮᱜᱼᱟ ᱠᱚ ᱛᱟᱨᱯᱚᱨ ᱟᱯᱮ ᱥᱮᱫ ᱫᱚ ᱚᱱᱠᱟ ᱢᱚᱴᱟᱢᱩᱴᱤ ᱪᱮᱫ ᱡᱟᱭᱜᱟ ᱢᱮᱱᱟᱜᱼᱟ?
ᱟᱞᱮᱥᱱ ᱱᱚᱝᱠᱟᱱ ᱠᱤᱪᱷᱩ ᱫᱚ ᱡᱟᱭᱜᱟ ᱫᱚ ᱮᱢᱚᱱ ᱪᱷᱳᱴᱳ ᱠᱷᱟᱴᱳ ᱢᱤᱫ ᱴᱟᱱ ᱡᱷᱟᱨᱱᱟ ᱢᱮᱱᱟᱜᱼᱟ᱾ ᱢᱟᱱᱮ ᱵᱩᱨᱩ ᱵᱚᱱᱮᱭ ᱫᱟᱜ ᱧᱩᱨᱩᱜ ᱟᱬᱜᱚᱱᱟ᱾ ᱦᱩᱸ ᱟᱼᱡᱮᱭᱱᱤ ᱡᱟᱭᱜᱟ ᱢᱟᱱᱮ ᱵᱚᱨᱥᱟ ᱫᱤᱱ ᱫᱚ ᱱᱮᱛᱟᱨ ᱫᱤᱱ ᱫᱚ ᱢᱟᱱᱮ ᱟᱹᱰᱤ ᱪᱮᱦᱨᱟ ᱫᱟᱜ ᱢᱟᱱᱮ ᱟᱬᱜᱚᱱᱟ ᱢᱟᱱᱮ ᱤᱱᱴᱟᱨᱮᱥᱴᱤᱝ ᱡᱤᱱᱤᱥᱴᱟ ᱵᱷᱟᱜᱤ ᱧᱮᱞᱚᱜᱼᱟ᱾
ᱟᱪᱪᱷᱟ ᱟᱪᱪᱷᱟ ᱟᱷᱟᱼ ᱟᱹᱰᱤᱼᱟᱰᱤ ᱱᱟᱯᱟᱭ ᱱᱟᱯᱟᱭ ᱡᱤᱱᱤᱥ ᱛᱟᱦᱚᱞᱮ ᱛᱮᱯᱮ ᱛᱚᱞᱮ ᱚᱱᱟᱼᱚᱱᱟ ᱚᱱᱟ ᱫᱚ ᱟᱯᱮ ᱠᱷᱚᱱ ᱛᱤᱱᱟᱹᱜ ᱥᱟᱺᱜᱤᱧ ᱨᱮ ᱯᱟᱲᱟᱣ
ᱫᱚᱢᱮ ᱥᱟᱺᱜᱤᱧ ᱫᱚ ᱵᱟᱝ ᱳᱭ ᱠᱤᱪᱷᱩ ᱡᱷᱟᱹᱞ ᱠᱷᱟᱱ ᱜᱮ᱾
ᱢᱳᱴᱟᱢᱩᱴᱤ ᱛᱤᱱᱟᱹᱜ ᱠᱤᱞᱳᱢᱤᱴᱟᱨ ᱜᱟᱱ ᱯᱟᱲᱟᱜ ᱛᱟᱼᱯᱮ ᱛᱟᱦᱮᱱ? ᱚᱻ ᱟᱹᱰᱤ ᱥᱩᱨ ᱛᱟᱞᱮ ᱛᱚ᱾
ᱚᱸᱰᱮ ᱢᱟᱱᱮ ᱯᱤᱠᱱᱤᱠ ᱥᱯᱚᱴ ᱟᱹᱰᱤ ᱴᱩᱨᱤᱥᱴ ᱠᱩ ᱫᱚᱢᱮ ᱡᱷᱟᱹᱞᱼᱡᱷᱟᱹᱞ ᱠᱚᱨᱮᱱ ᱠᱚ ᱦᱮᱡ ᱵᱟᱲᱟᱜᱼᱟ᱾
ᱦᱮᱡ ᱵᱟᱲᱟᱜ ᱜᱮᱭᱟ ᱠᱚ ᱵᱟᱝ ᱟᱨ ᱚᱸᱰᱮ ᱠᱚ ᱢᱚᱴᱟᱢᱩᱴᱤ ᱰᱟᱥᱵᱤᱱ ᱛᱟᱥᱵᱤᱱ ᱵᱮᱵᱚᱦᱟᱨ ᱠᱚ ᱥᱮ ᱵᱟᱝ ᱚᱱᱠᱟ ᱠᱚ ᱜᱤᱰᱤ ᱵᱟᱲᱟ ᱠᱟᱜ᱾
ᱚᱱᱠᱟ ᱢᱟᱱᱮ ᱚᱱᱠᱟᱜᱮ ᱱᱮ ᱦᱚᱲ ᱜᱮ ᱚᱱᱠᱟ ᱢᱮᱱ ᱵᱟᱲᱟ ᱦᱩᱭ ᱠᱟᱱᱟ ᱡᱮ ᱱᱚᱣᱟ ᱠᱚᱨᱮ ᱫᱚ ᱤᱭᱩᱡᱽ ᱯᱮ᱾ ᱡᱮ ᱟᱵᱚᱣᱟᱜ ᱜᱮ ᱟᱵᱚ ᱜᱮᱵᱩᱱ ᱦᱮᱡ ᱥᱮᱱᱚᱜ ᱠᱟᱱᱟ ᱟᱵᱩ ᱜᱮᱵᱩᱱ ᱧᱮᱞ ᱵᱟᱲᱟᱭᱼᱫᱟ ᱠᱮᱱ ᱵᱮᱥ ᱫᱚᱦᱚ ᱠᱟᱜ ᱞᱮᱠᱷᱟᱱ ᱢᱚᱸᱡᱽ ᱧᱚᱜ ᱧᱮᱞᱚᱜᱼᱟ᱾
ᱦᱮᱸ ᱦᱮᱸ ᱮᱠᱫᱚᱢ ᱮᱠᱫᱚᱢ ᱚᱱᱟ ᱛᱚ ᱵᱚᱴᱷᱟᱹᱭ ᱜᱮ ᱟᱵᱩ ᱫᱚ ᱡᱟᱦᱟᱸ ᱛᱤᱱᱟᱹᱜ ᱱᱟᱯᱟᱭ ᱵᱚᱱ ᱫᱚᱦᱚᱭᱟ ᱟᱵᱚᱣᱟᱜ ᱜᱮ
ᱛᱟᱣ ᱳᱭ ᱢᱤᱫ ᱵᱟᱨ ᱫᱚ ᱚᱝᱠᱟ ᱠᱟᱹᱴᱤᱡ ᱠᱚ ᱱᱤᱭᱚᱢ ᱫᱚ ᱠᱚ ᱚᱢᱟᱱᱱᱚᱭ ᱜᱮᱭᱟ,
ᱚ ᱟᱪᱪᱷᱟ ᱟᱪᱪᱷᱟ ᱡᱚᱛᱚ ᱦᱚᱲ ᱛᱚ ᱥᱚᱢᱟᱱ ᱫᱚ ᱵᱟᱝ ᱠᱟᱱᱟ ᱵᱚᱱ ᱥᱮ?
ᱦᱩᱸ ᱩ ᱦᱩᱸ᱾
ᱛᱟᱨ ᱯᱚᱨᱮ ᱟ ᱮᱴᱟᱜ ᱮᱴᱟᱜ ᱠᱷᱮᱛᱨᱮ ᱨᱮ ᱡᱟᱦᱟᱸ ᱞᱮᱠᱟ ᱧᱮᱞᱚᱜᱼᱟ ᱮᱴᱟᱜ ᱡᱟᱭᱜᱟ ᱠᱚᱨᱮ ᱦᱚᱸ ᱚᱱᱠᱟ ᱜᱮ ᱱᱤᱛᱚᱜ ᱫᱚ ᱢᱚᱱᱮ ᱢᱮᱱ ᱠᱟᱛᱷᱟ ᱡᱩᱫᱤ ᱱᱤᱡᱟᱹ ᱛᱮ ᱱᱤᱡᱟᱹ ᱫᱟᱭᱤᱛᱼᱛᱚ ᱵᱚᱱ ᱛᱟᱦᱮᱸᱱᱟᱵᱚᱱ ᱥᱮ ᱛᱟᱦᱚᱞᱮ ᱟᱰᱤ ᱱᱟᱯᱟᱭ ᱦᱩᱭᱩᱜ ᱛᱟᱵᱱᱟ ᱟᱵᱩᱣᱟᱜ ᱡᱟᱭᱜᱟ ᱫᱚ᱾
ᱩᱸ ᱟᱞᱮ ᱥᱮᱱ ᱫᱚ ᱚᱱᱟ ᱯᱟᱥᱴᱟ ᱫᱚ ᱥᱩᱵᱤᱫᱷᱟ ᱢᱤᱫᱴᱟᱱ ᱮᱢᱚᱱ ᱢᱤᱫᱴᱮᱱ ᱡᱤᱱᱤᱥ ᱢᱮᱱᱟᱜᱼᱟ ᱢᱟᱱᱮ ᱮᱴᱟᱜ ᱠᱚᱨᱮ ᱡᱟᱦᱟᱸ ᱢᱤᱫ ᱵᱮᱞᱟ ᱪᱟᱥ ᱦᱩᱭᱩᱜᱼᱟ, ᱱᱮᱛᱟᱨ ᱫᱚ ᱵᱟᱨ ᱵᱤᱞ ᱢᱟᱱᱮ ᱵᱟᱨ ᱫᱤᱱ ᱢᱟᱱᱮ ᱵᱟᱨ ᱫᱷᱟᱣ ᱢᱟᱱᱮ ᱚᱝᱠᱟ ᱪᱟᱥ ᱦᱩᱭᱩᱜᱼᱟ᱾
ᱚ ᱛᱟᱦᱞᱮ ᱛᱚ ᱟᱨᱚ ᱱᱟᱯᱟᱭ ᱠᱟᱛᱷᱟ ᱠᱟᱱ ᱛᱟ ᱯᱮ ᱵᱟᱨ ᱫᱷᱟᱣ ᱪᱟᱥ ᱦᱩᱭᱩᱜ ᱠᱟᱱ ᱛᱟ ᱢᱟᱱᱮ ᱢᱟᱱᱮ ᱟᱯᱮ ᱫᱚ ᱚᱸᱰᱮ ᱫᱚ ᱢᱟᱱᱮ ᱵᱩᱨᱩ ᱞᱮᱠᱟ ᱢᱮᱱᱟᱜ ᱛᱟᱯᱮᱭᱟ ᱦᱮᱸ ᱵᱟᱝ ᱥᱮ?
ᱚᱸᱰᱮ ᱠᱷᱚᱱ ᱫᱟᱜ ᱠᱚ ᱥᱮᱛᱮᱧ ᱦᱤᱡᱩᱜᱼᱟ, ᱚᱱᱟ ᱠᱚᱨᱮ ᱠᱷᱮᱛ ᱠᱚᱫᱚ ᱞᱚᱦᱚᱫ ᱜᱮ ᱛᱟᱦᱮᱸᱱᱟ᱾ ᱟᱹᱰᱤ ᱢᱚᱸᱡ ᱢᱟᱱᱮ ᱪᱟᱥ ᱫᱚ ᱵᱟᱨᱫᱷᱟᱣ ᱜᱮ ᱦᱩᱭᱩᱜ ᱛᱟᱞᱮᱭᱟ᱾
ᱟᱪᱪᱷᱟ ᱪᱷᱟ ᱪᱷᱟ ᱪᱷᱟ᱾ ᱛᱟᱦᱚᱞᱮ ᱱᱤᱛᱚᱜ ᱦᱚᱸ ᱟᱹᱰᱤ ᱱᱟᱯᱟᱭ ᱠᱟᱛᱷᱟ᱾ ᱚ ᱟᱨ ᱵᱩᱨᱩ ᱫᱚ ᱢᱚᱴᱟᱼᱢᱩᱴᱤ ᱛᱤᱱᱟᱹᱜ ᱠᱷᱟᱱ ᱚᱱᱟ ᱴᱚᱴᱷᱟ ᱛᱤᱱᱟᱹᱜ ᱥᱩᱨ ᱥᱩᱨ ᱚᱲᱟᱜ ᱠᱚ ᱟᱹᱛᱩ ᱠᱚ ᱢᱮᱱᱟᱜ ᱜᱮᱭᱟ ᱚᱱᱟ ᱵᱩᱨᱩ ᱥᱩᱨ ᱥᱩᱨ ᱛᱮ?
ᱚᱱᱟ ᱠᱮ ᱳᱭ ᱢᱤᱫ ᱠᱤᱞᱳᱢᱤᱴᱟᱨ ᱜᱟᱱ ᱯᱷᱟᱨᱟᱠ ᱨᱮ ᱢᱮᱱᱟᱜᱼᱟ ᱚᱝᱠᱟ ᱫᱚᱢᱮ ᱡᱷᱟᱹᱞᱚᱜ ᱵᱟᱹᱱᱩᱜᱼᱚᱭ ᱚᱱᱠᱟ ᱜᱮ ᱦᱩᱭᱩᱜᱼᱟ᱾
ᱟᱪᱪᱷᱟ ᱟᱪᱪᱷᱟ᱾ ᱦᱚᱸ ᱛᱟᱦᱚᱞᱮ ᱫᱚ ᱟᱰᱤ ᱱᱟᱯᱟᱭ ᱠᱟᱛᱷᱟ ᱠᱟᱱ ᱜᱮᱭᱟ ᱵᱩᱨᱩ ᱨᱮᱱᱟᱜ ᱫᱚ ᱛᱚ ᱟᱞᱮ ᱫᱚ ᱢᱚᱴᱟᱢᱩᱴᱤ ᱚᱱᱮ ᱡᱟᱦᱟᱸ ᱢᱩᱴᱩᱠᱢᱩᱱᱤ ᱯᱚᱨᱤᱧ ᱞᱟᱹᱭ ᱠᱮᱜᱼᱟ ᱚᱱᱟ ᱫᱚ ᱟᱞᱮ ᱭᱟᱜ ᱴᱷᱮᱱ ᱦᱚᱸ ᱚᱸᱰᱮ ᱢᱳᱴᱟᱢᱩᱴᱤ ᱮᱠ, ᱰᱮᱲ, ᱠᱤᱞᱳ ᱫᱩ, ᱛᱤᱱ ᱠᱤᱞᱳᱢᱤᱴᱟᱨ ᱯᱟᱲᱟᱜᱼᱟ, ᱛᱚ ᱵᱟᱦᱨᱮ ᱠᱚᱨᱮᱱ ᱴᱩᱨᱤᱥᱴ ᱠᱚᱼᱠᱚ ᱦᱤᱡᱩᱜ ᱜᱮᱭᱟ ᱠᱚ ᱡᱮᱢᱚᱱ ᱰᱤᱥᱮᱢᱵᱚᱨ ᱩᱭᱤᱠ ᱨᱮ, ᱟᱨ ᱩᱱ ᱡᱚᱠᱷᱚᱱ ᱜᱮ ᱚᱸᱡᱨᱟ ᱫᱚ ᱵᱟᱝ ᱠᱷᱟᱱ ᱦᱟᱸᱱᱮ ᱠᱟᱹᱴᱤᱡ ᱱᱚᱝᱨᱟ ᱵᱟᱲᱟ ᱚᱱᱮ ᱵᱟᱦᱨᱮ ᱠᱚᱨᱮᱱ ᱦᱚᱲ ᱠᱚ ᱠᱚ ᱡᱟᱦᱟᱸ ᱛᱤᱱᱟᱹᱜ ᱚᱱᱟ ᱥᱟᱯᱟ ᱥᱟᱯᱤ ᱨᱮᱱ ᱦᱚᱲ ᱠᱚ ᱛᱟᱦᱮᱸᱱᱟᱠᱚ, ᱟᱨ ᱩᱱᱠᱩ ᱦᱚᱸ ᱛᱤᱱᱟᱹᱜ ᱠᱩ ᱥᱟᱯᱷᱟᱭᱟ ᱠᱚ ᱥᱟᱨᱟ ᱠᱷᱚᱱ ᱡᱩᱫᱤ ᱢᱤᱫᱴᱱ ᱩᱱᱟᱹᱜ ᱦᱚᱲ ᱦᱮᱡ ᱠᱟᱛᱮᱹ ᱜᱤᱰᱤᱭᱟᱠᱚ ᱵᱟ ᱚᱡᱽᱨᱟᱭᱟ ᱠᱚ᱾ ᱥᱟᱯᱷᱟ ᱥᱚᱢᱵᱷᱚᱵ ᱵᱟᱝ ᱠᱟᱱᱟ ᱥᱮ ᱚᱱᱮ ᱚᱱᱟ ᱞᱮᱠᱟ ᱛᱮ
ᱦᱩᱸ᱾
ᱦᱚᱸ ᱛᱟᱦᱞᱮ, ᱛᱟᱦᱞᱮ ᱟᱯᱮ ᱥᱮᱱᱟᱜ ᱫᱚ ᱟᱨᱚ ᱤᱭᱟᱹ ᱟᱯᱮ ᱥᱮᱱᱟᱜ ᱫᱚ ᱚᱱᱮ ᱚᱱᱟ ᱢᱚᱱᱮᱢᱩᱴᱤ ᱡᱮ ᱵᱚᱨᱚ ᱵᱟᱡᱟᱨ ᱡᱩᱫᱤᱢ ᱞᱟᱹᱭᱮᱜᱼᱟ ᱛᱟᱦᱞᱮ ᱚᱱᱟ ᱡᱷᱟᱲᱠᱷᱚᱸᱰ ᱛᱚ ᱟᱯᱮᱥᱮᱫ ᱢᱟᱴᱟᱢᱴᱤ ᱥᱩᱨ ᱨᱮ ᱜᱮ ᱯᱟᱲᱟᱜ ᱛᱟᱯᱮᱭᱟ ᱜᱟ᱾
ᱥᱩᱨ ᱜᱮᱭᱟ ᱫᱚᱢᱮ ᱫᱚ ᱵᱟᱝ ᱡᱷᱟᱞ
ᱛᱚ ᱚᱱᱟ ᱜᱟᱞᱩᱰᱤ ᱠᱚᱨᱮᱢ ᱪᱟᱞᱟᱣ ᱵᱟᱲᱟ ᱟᱠᱟᱱ ᱜᱮᱭᱟ ᱥᱮ ᱵᱟᱝ? ᱚ ᱛᱚ ᱚᱱᱟ ᱠᱚᱨᱮ ᱦᱚᱸ ᱢᱟᱴᱟᱢᱩᱴᱤ ᱪᱮᱫ ᱞᱮᱠᱟ ᱧᱮᱞ ᱵᱟᱲᱟ ᱦᱩᱭ
ᱦᱮᱸ ᱵᱷᱟᱜᱤ ᱜᱮ ᱱᱟᱯᱟᱭ ᱜᱮ ᱚᱱᱟ ᱫᱚ ᱟᱰᱤ ᱵᱷᱟᱜᱤ ᱜᱮ ᱫᱚᱦᱚ ᱵᱟᱲᱟ ᱚᱝᱠᱟ ᱴᱷᱤᱠᱟᱹ ᱢᱚᱸᱡᱽ ᱧᱚᱜ
ᱟᱪᱪᱷᱟ ᱟᱪᱪᱷᱟ ᱟᱪᱪᱷᱟ ᱟᱪᱪᱷᱟ ᱛᱟᱦᱚᱞᱮ ᱛᱚ ᱟᱹᱰᱤ ᱱᱟᱯᱟᱭ ᱠᱟᱛᱷᱟ ᱠᱟᱱ ᱜᱮᱭᱟ᱾
ᱦᱩᱸ᱾
ᱚᱸ᱾ ᱛᱟᱦᱚᱞᱮ ᱱᱤᱛᱚᱜ ᱫᱚ ᱟᱵᱚ ᱯᱨᱚᱛᱷᱚᱢᱚᱛᱚ ᱫᱷᱮᱭᱟᱱ ᱮᱢ ᱞᱟᱜᱟ ᱟᱵᱚᱱᱟ ᱯᱚᱨᱤᱵᱮᱥ ᱡᱩᱫᱤ ᱫᱤᱠ ᱫᱤᱭᱮ ᱛᱮᱫᱚ ᱟᱵᱚ ᱦᱚᱸ ᱢᱟᱱᱮ ᱡᱟᱦᱟᱸ ᱛᱤᱱᱟᱹᱜ ᱟᱵᱚ ᱚᱲᱟᱜ ᱯᱟᱥᱟ ᱯᱟᱥᱤ ᱥᱮ ᱚᱲᱟᱜ ᱥᱩᱨ ᱥᱩᱯᱩᱨ ᱡᱟᱦᱟᱸ ᱛᱤᱱᱟᱹᱜ
ᱦᱮᱸ
ᱥᱟᱯᱷᱟ ᱫᱚᱦᱚ ᱞᱮᱠᱷᱟᱱ ᱜᱮ ᱡᱩᱛᱩᱜ ᱛᱟᱵᱚᱱᱟ ᱱᱚᱝᱠᱟ, ᱢᱟᱱᱮ ᱡᱚᱛᱚ ᱦᱚᱲ ᱜᱮ ᱛᱚ ᱢᱟᱹᱱᱢᱤ ᱜᱮ ᱯᱳᱭᱞᱳ ᱛᱚ ᱟᱵᱚ ᱚᱲᱟᱜ ᱥᱩᱨ ᱥᱩᱯᱩᱨ ᱡᱟᱦᱟᱸ ᱛᱤᱱᱟᱹᱜ ᱥᱟᱯᱷᱟ ᱥᱟᱹᱯᱷᱤ ᱵᱚᱱ ᱫᱚᱦᱚᱭᱟᱵᱚᱱ ᱢᱟᱱᱮ ᱪᱮᱫ ᱞᱮᱠᱟ ᱡᱟᱦᱟᱸ ᱛᱤᱱᱟᱹᱜ ᱛᱮᱵᱚᱱ ᱫᱚᱦᱚ ᱫᱟᱲᱮᱭᱟᱜᱼᱟ ᱟᱵᱚ ᱱᱤᱡᱮ ᱥᱟᱯᱷᱟ ᱥᱟᱯᱷᱤ ᱵᱚᱱ ᱛᱟᱦᱮᱸᱱᱟᱵᱚᱱ᱾
ᱯᱨᱚᱛᱷᱚᱢᱚᱛᱚ ᱟᱵᱚ ᱴᱷᱤᱠ ᱴᱷᱟᱠ ᱛᱟᱦᱮᱱ ᱞᱟᱜᱟᱣ ᱵᱚᱱᱟ ᱚᱱᱟ ᱠᱷᱚᱱ ᱩᱸ
ᱚᱱᱟᱜᱮ ᱛᱟᱦᱚᱞᱮ ᱯᱳᱭᱞᱳ ᱛᱚ ᱟᱵᱚ ᱚᱲᱟᱜ ᱥᱩᱨ ᱥᱩᱯᱩᱨ ᱡᱩᱫᱤ ᱡᱚᱛᱚ ᱦᱚᱲ ᱵᱚᱱ ᱥᱟᱯᱷᱟᱭᱟᱵᱚᱱ ᱥᱮ ᱟᱨ ᱡᱟᱦᱟᱸ ᱠᱚᱨᱮ ᱵᱚᱱ ᱪᱟᱞᱟᱜᱼᱟ ᱡᱟᱦᱟᱸ ᱛᱤᱱᱟᱹᱜ ᱯᱞᱟᱥᱴᱤᱠ ᱠᱚᱢ ᱵᱮᱵᱚᱦᱟᱨ ᱩᱪᱤᱛ ᱠᱟᱱ ᱛᱟᱵᱚᱱᱟ ᱡᱟᱦᱟᱸ ᱛᱤᱱᱟᱹᱜ ᱢᱟᱱᱮ ᱱᱚᱣᱟ ᱜᱳᱞᱳᱵᱟᱞ ᱨᱮ ᱡᱟᱦᱟᱸ ᱛᱤᱱᱟᱹᱜ ᱤᱥᱩ ᱯᱟᱲᱟᱜ ᱠᱟᱱᱟ ᱯᱞᱟᱥᱴᱤᱠ ᱠᱷᱟᱹᱛᱤᱨ ᱜᱮᱛᱚ ᱯᱞᱟᱥ ᱴᱤᱠ ᱮᱴᱟᱜ ᱠᱤᱪᱷᱩ ᱫᱚ ᱦᱚᱭᱛᱳ ᱤᱭᱟᱹ ᱠᱤᱱᱛᱩ ᱯᱞᱟᱥᱴᱤᱠ ᱫᱚ ᱦᱟᱥᱟ ᱨᱮᱦᱚᱸ ᱵᱟᱝ ᱢᱮᱥᱟᱜ ᱟᱥᱮ ᱦᱚᱸ ᱛᱚ ᱚᱱᱟ ᱫᱤᱠ ᱛᱮ ᱟᱵᱚ ᱫᱷᱮᱭᱟᱱ ᱮᱢ ᱞᱟᱜᱟᱣ ᱟᱵᱚᱱᱟ ᱥᱮ ᱪᱮᱫ ᱮᱢ ᱞᱟᱹᱭᱟ ᱦᱮᱸ ᱛᱟᱨᱯᱚᱨ ᱟᱯᱮᱥᱮᱫ ᱫᱚ ᱱᱤᱛᱚᱜ ᱫᱚ ᱢᱚᱴᱟᱢᱩᱴᱤ ᱡᱩᱫᱤ ᱠᱤᱨᱤᱧ ᱨᱮᱦᱚᱸ ᱵᱟᱡᱟᱨ ᱟᱠᱷᱨᱤᱧ ᱨᱮᱦᱚᱸ ᱟᱠᱷᱨᱤᱧ ᱠᱤᱨᱤᱧ ᱟᱹᱠᱷᱨᱤᱧ ᱨᱮᱦᱚᱸ ᱛᱚ ᱯᱞᱟᱥᱴᱤᱠ ᱵᱤᱥᱤ ᱵᱮᱵᱚᱦᱟᱨᱚᱜᱼᱟ ᱥᱮ
ᱦᱮᱸ ᱜᱚᱴᱟ ᱜᱮ ᱱᱤᱛᱚᱜ ᱫᱚ ᱚᱱᱟᱜᱮ ᱱᱤᱛᱚᱜ ᱫᱚ ᱫᱚᱢᱮ ᱤᱭᱟᱹᱣ ᱠᱟᱱᱟ
ᱟᱢᱟᱜ ᱥᱮ ᱟᱢᱫᱚ ᱪᱮᱫ ᱮᱢ ᱢᱚᱱᱮᱭᱮᱫᱟ ᱯᱞᱟᱥᱴᱤᱠ ᱫᱚ ᱛᱤᱱᱟᱹᱜᱴᱟ ᱟᱵᱚ ᱯᱚᱨᱤᱵᱮᱥ ᱠᱷᱮᱛᱨᱮ ᱱᱟᱯᱟᱭ ᱡᱤᱱᱤᱥ ᱠᱟᱱᱟ ᱥᱮ ᱵᱟᱝ
ᱦᱩᱸ ᱠᱷᱩᱵ ᱮᱠᱴᱟ ᱫᱚ ᱤᱧ ᱫᱚ ᱵᱟᱝ ᱤᱭᱟᱹ ᱞᱮᱠᱟ ᱜᱮ ᱤᱧ ᱢᱮᱱᱫᱟ ᱡᱟᱥᱛᱤ
ᱟᱪᱪᱷᱟ ᱟᱪᱪᱷᱟ ᱟᱪᱪᱷᱟ
ᱦᱩᱸ
ᱛᱟᱯᱚᱨᱮ ᱱᱤᱛᱳᱜ ᱫᱚ ᱢᱚᱴᱟᱢᱩᱴᱤ ᱟᱵᱚ ᱡᱩᱫᱤ ᱯᱚᱨᱤᱵᱮᱥ ᱴᱷᱤᱠ ᱛᱟᱦᱮᱱ ᱫᱚᱠᱟᱨ ᱛᱚ ᱫᱟᱨᱮ ᱨᱚᱦᱚᱭ ᱞᱟᱠᱛᱤ ᱠᱟᱱ ᱛᱟᱵᱚᱱᱟ ᱦᱮᱸ ᱵᱟᱝ। ᱥᱮ ᱪᱮᱫ ᱞᱮᱠᱟᱢ ᱞᱟᱹᱭᱟ ᱫᱟᱨᱮ ᱱᱤᱛᱚᱜ ᱫᱚ ᱡᱮᱢᱚᱱ ᱫᱟᱨᱮ ᱫᱚᱠᱚ ᱡᱷᱚᱛᱚ ᱦᱚᱲ ᱜᱮᱵᱚᱱ ᱢᱟᱜ ᱮᱫᱟᱵᱚᱱ ᱠᱤᱱᱛᱩ ᱨᱚᱦᱚᱭ ᱫᱚ ᱵᱟᱵᱚᱱ ᱨᱚᱦᱚᱭ
ᱫᱚᱦᱚᱭ ᱫᱟᱵᱚᱱ ᱦᱮᱸ।
ᱦᱮᱸ। ᱟᱨ ᱡᱩᱫᱤ ᱟᱵᱚ ᱵᱚᱱ ᱨᱚᱦᱚᱭᱮᱫ ᱜᱮ ᱨᱮᱦᱚᱸ ᱠᱤᱱᱛᱩ ᱡᱟᱦᱟᱸ ᱟᱵᱚ ᱯᱚᱧᱪᱟᱥ ᱥᱟᱴ ᱵᱚᱪᱷᱚᱨ ᱨᱮᱱᱟᱜ ᱡᱟᱦᱟᱸ ᱫᱟᱨᱮ ᱨᱮᱱᱟᱜ ᱢᱤᱫᱴᱟᱝ ᱩᱯᱚᱠᱟᱨᱤᱛᱟ ᱮᱢᱟ ᱦᱟᱵᱚᱱᱟ ᱚᱱᱟ ᱫᱚ ᱠᱤᱱᱛᱩ ᱱᱤᱛᱚᱜ ᱡᱟᱦᱟᱸ ᱫᱟᱨᱮ ᱵᱚᱱ ᱨᱚᱦᱚᱭᱮᱫᱟ ᱚᱱᱟ ᱫᱟᱨᱮ ᱫᱚ ᱵᱟᱭ ᱮᱢ ᱫᱟᱲᱮᱭᱟᱵᱚᱱᱟᱭ। ᱡᱟᱦᱟᱸ ᱫᱤᱨᱜᱷᱚ ᱫᱤᱱ ᱫᱷᱚᱨᱮ ᱢᱮᱱᱟᱜᱼᱟ ᱫᱚᱥ ᱵᱟᱨᱚ ᱵᱚᱪᱷᱚᱨ ᱫᱷᱚᱨᱮ ᱡᱟᱦᱟᱸ ᱫᱟᱨᱮ ᱚᱠᱥᱤᱡᱮ ᱚᱠᱥᱤᱡᱮᱱ ᱮᱢᱚᱜ ᱠᱟᱱᱟᱭ ᱥᱮ ᱚᱱᱟ ᱮᱸ ᱚᱱᱟ ᱫᱚ ᱵᱟᱭ ᱮᱢ ᱫᱟᱲᱮᱭᱟᱵᱚᱱᱟ ᱱᱤᱛᱚᱜ ᱡᱟᱦᱟᱸ ᱦᱚᱴᱟᱛ ᱠᱚᱨᱮ ᱵᱚᱱ ᱨᱚᱦᱚᱭᱟᱵᱚᱱ।
ᱦᱩᱸ ᱚᱱᱟ ᱥᱚᱢᱚᱭ ᱞᱟᱹᱴᱩ ᱛᱮ ᱥᱚᱢᱚᱭ ᱞᱟᱜᱟᱜᱼᱟ।
ᱦᱮᱸ ᱞᱟᱹᱴᱩᱛᱮ ᱥᱚᱢᱚᱭ ᱞᱟᱜᱟᱜᱼᱟ ᱮᱨᱯᱚᱨ ᱟᱵᱚ ᱡᱟᱦᱟᱸ ᱛᱤᱱᱟᱹᱜ ᱡᱟᱦᱟᱸ ᱛᱤᱱᱟᱹᱜ ᱞᱟᱹᱠᱛᱤ ᱛᱟᱵᱚᱱ ᱟᱵᱚᱣᱟᱜ ᱫᱟᱨᱮ ᱨᱚᱦᱚᱭ ᱞᱟᱹᱠᱛᱤ ᱠᱟᱱ ᱛᱟᱵᱚᱱᱟ।
ᱫᱚ ᱦᱮᱸ।
ᱦᱩᱸ।
ᱫᱟᱨᱮ ᱵᱚᱱ ᱨᱚᱦᱚᱭ ᱫᱟᱲᱮᱭᱟᱜ ᱠᱷᱟᱱᱜᱮ ᱢᱚᱴᱟᱢᱩᱴᱤ ᱟᱵᱚᱣᱟᱜ ᱟᱵᱚᱣᱟᱜ ᱯᱚᱨᱤᱵᱮᱥ ᱫᱤᱠ ᱫᱤᱭᱮ ᱛᱮᱦᱚᱸ ᱴᱷᱤᱠ ᱜᱮᱛᱟᱵᱚᱱᱟ ᱟᱨ ᱡᱚᱛᱚ ᱫᱤᱠ ᱫᱤᱭᱮ ᱛᱮᱜᱮ ᱴᱷᱤᱠ ᱛᱟᱵᱚᱱᱟ ᱛᱟᱞᱦᱮ ᱟᱯᱮ ᱥᱮᱫ ᱫᱚ ᱪᱮᱫ ᱞᱮᱠᱟ ᱫᱟᱨᱮ ᱠᱚᱫᱚ ᱠᱚ ᱨᱚᱦᱚᱭ ᱫᱚ ᱢᱟᱱᱮ ᱡᱟᱦᱟᱸᱭ ᱜᱮᱫᱟᱭ ᱩᱱᱤ ᱨᱚᱦᱚᱭᱟᱭ ᱥᱮ ᱵᱟᱭ ᱨᱚᱦᱚᱭᱟᱭ ᱢᱟᱱᱮ ᱢᱤᱫᱴᱟᱝ
ᱨᱚᱦᱚᱭ ᱵᱟᱲᱟ ᱚᱱᱠᱟ ᱫᱚᱠᱚ ᱨᱚᱦᱚᱭ ᱨᱚᱦᱚᱭ ᱵᱟᱲᱟ ᱜᱮᱭᱟ ᱨᱚᱦᱚᱭ ᱦᱚᱸᱠᱚ ᱨᱚᱦᱚᱭᱟ ᱜᱮᱫ ᱦᱚᱸ ᱚᱱᱠᱟ ᱠᱚ ᱜᱮᱫᱟ
ᱟᱪᱪᱷᱟ ᱟᱪᱪᱷᱟ ᱛᱚ ᱚᱱᱟ ᱡᱟᱦᱟᱸ ᱛᱤᱱᱟᱹᱜ ᱛᱚ ᱟᱵᱚᱣᱟᱜ ᱮᱲᱟᱣ ᱞᱟᱹᱠᱛᱤ ᱠᱟᱱ ᱛᱟᱵᱚᱱᱟ ᱦᱮᱸ ᱦᱮᱸ।
ᱚᱸᱻ ᱛᱟᱨᱯᱚᱨᱮ ᱛᱟᱦᱚᱞᱮ ᱱᱤᱛᱚᱜ ᱫᱚ ᱱᱤᱛᱚᱜ ᱫᱚ ᱚᱠᱟᱨᱮ ᱢᱮᱱᱟᱜ ᱢᱮᱭᱟ ᱛᱟᱦᱞᱮ ᱱᱤᱛᱚᱜ ᱫᱚ?
ᱤᱧ ᱱᱤᱛᱚᱜ ᱚᱱᱟ ᱵᱚᱨᱟᱼᱵᱟᱡᱟᱨ ᱵᱟᱡᱟᱨ ᱨᱮ ᱢᱤᱱᱟᱹᱧᱟ᱾
ᱟᱪᱪᱷᱟ ᱟᱪᱪᱷᱟ ᱵᱚᱨᱟᱼᱵᱟᱡᱟᱨ ᱵᱟᱡᱟᱨ ᱨᱮ ᱱᱤᱛᱚᱜ ᱢᱟᱱᱮ ᱱᱤᱛᱚᱜ ᱫᱟᱜ ᱡᱟᱹᱲᱤ ᱠᱷᱟᱹᱛᱤᱨ ᱜᱮ ᱟᱵᱚ ᱡᱩᱫᱤᱢ ᱞᱟᱹᱭᱟᱢ ᱚᱱᱟ ᱯᱚᱨᱤᱵᱮᱥ ᱫᱤᱠ ᱫᱤᱭᱮ ᱛᱮᱫᱚ ᱫᱟᱜ ᱡᱟᱲᱤ ᱦᱚᱸ ᱟᱹᱰᱤ ᱫᱮᱨᱤᱜ ᱠᱟᱱ ᱛᱟᱵᱚᱱᱟ ᱾ ᱯᱟᱹᱦᱤᱞ ᱡᱩᱜᱽ ᱨᱮ ᱡᱮᱢᱚᱱ ᱠᱚ ᱟᱥᱟᱲ ᱵᱚᱸᱜᱟ ᱛᱮᱜᱮ ᱠᱚ ᱨᱚᱦᱚᱭᱮᱫ ᱛᱟᱦᱮᱸᱱ ᱠᱚ ᱯᱟᱹᱦᱤᱞ ᱦᱚᱲ ᱠᱚ᱾ ᱠᱤᱱᱛᱩ ᱱᱤᱛᱚᱜ ᱫᱚᱻ ᱪᱤᱠᱟᱹ ᱠᱟᱱᱟ ᱡᱤᱱᱤᱥ ᱛᱮᱫ ᱟᱥᱟᱲ ᱚᱱᱟ ᱥᱨᱟᱵᱚᱱ ᱥᱮᱥ ᱥᱮᱫ ᱪᱟᱞᱟᱜ ᱠᱟᱱᱟ ᱠᱟᱨᱚᱱ ᱪᱤᱠᱟᱹ ᱞᱮᱠᱟ ᱨᱮ ᱢᱚᱴᱟᱢᱩᱴᱤ ᱥᱩᱢᱟᱹᱭ ᱨᱮ ᱵᱟᱭ ᱫᱟᱜᱮᱜᱼᱟᱭ᱾
ᱫᱟᱜ ᱫᱚ ᱵᱟᱭ ᱫᱟᱜ ᱮᱫᱟᱭ᱾
ᱦᱮᱸ ᱥᱩᱢᱟᱹᱭ ᱨᱮ ᱵᱟᱝ ᱫᱟᱜ ᱨᱮᱱᱟᱜ ᱠᱟᱨᱚᱱ ᱫᱚ ᱫᱟᱨᱮ ᱱᱟᱹᱲᱤ ᱚᱵᱷᱟᱵᱽ
ᱦᱩᱸ ᱥᱩᱢᱳᱭ ᱨᱮ ᱵᱟᱭ ᱫᱟᱜ ᱞᱮᱠᱷᱟᱱ ᱟᱵᱚᱣᱟᱜ ᱢᱤᱫᱴᱟᱱ ᱡᱟᱦᱟᱸ ᱪᱟᱥ ᱛᱟᱵᱚᱱ ᱦᱩᱲᱩ ᱠᱚ
ᱮᱠᱫᱚᱢ ᱮᱠᱫᱚᱢ, ᱮᱠᱫᱚᱢ ᱮᱠᱫᱚᱢ ᱮᱠᱫᱚᱢ᱾ ᱥᱩᱢᱟᱹᱭ ᱨᱮ ᱫᱟᱜ ᱞᱟᱹᱠᱛᱤ ᱠᱟᱱᱟ ᱟᱨ ᱥᱩᱢᱟᱹᱭ ᱨᱮ ᱫᱟᱜ ᱠᱚᱨᱛᱮ ᱜᱮᱞᱮ ᱛᱚ ᱟᱵᱚ ᱛᱚ ᱫᱟᱨᱮ ᱛᱚ ᱵᱟᱹᱱᱩᱜ ᱛᱟᱵᱚᱱᱟ ᱥᱮ᱾ ᱛᱚ ᱫᱟᱨᱮ ᱚᱱᱠᱟ ᱨᱚᱠᱚᱢ ᱡᱟᱦᱟᱸ ᱛᱟᱦᱮᱱ ᱫᱚᱨᱠᱟᱨ ᱠᱟᱱᱟ ᱾
ᱦᱩᱸ᱾
ᱚᱠᱥᱤᱡᱮᱱ ᱠᱚᱢ ᱦᱚᱛᱮᱡ ᱛᱮᱜᱮ ᱚᱱᱠᱟ ᱫᱟᱨᱮ ᱥᱩᱢᱟᱹᱭ ᱠᱚᱨᱮ ᱦᱚᱸ ᱵᱟᱭ ᱫᱟᱜ ᱵᱟᱲᱟᱭᱮᱫᱼᱟ ᱡᱟᱠ ᱜᱮ᱾
ᱦᱩᱸᱻ᱾
ᱦᱮᱸ᱾ ᱟᱯᱮ? ᱛᱟᱨᱯᱚᱨ ᱱᱤᱡᱮ ᱛᱮᱜᱮ ᱟᱵᱚ ᱡᱟᱦᱟᱸ ᱛᱤᱱᱟᱹᱜ ᱢᱟᱹᱱᱢᱤ ᱵᱚᱱ ᱥᱚᱪᱮᱛᱚᱱ ᱫᱟᱲᱮᱭᱟᱠᱚᱣᱟ ᱟᱢ ᱦᱚᱸ ᱡᱟᱦᱟᱸ ᱛᱱᱟᱹ ᱟᱢᱟᱜ ᱥᱩᱨ ᱥᱩᱯᱩᱨ ᱠᱩ ᱨᱮᱱ ᱦᱚᱲᱮᱢ ᱞᱟᱹᱭ ᱟᱠᱚᱣᱟ ᱡᱮ ᱡᱩᱫᱤ ᱟᱵᱚ ᱵᱚᱱ ᱚᱸᱡᱽᱨᱟᱭᱟ ᱟᱵᱚᱼᱟᱵᱚᱣᱟᱜ ᱜᱮ ᱯᱚᱨᱤᱵᱮᱥ ᱨᱮ ᱠᱷᱚᱛᱤᱜ ᱛᱟᱵᱚᱱᱟ᱾ ᱟᱹᱰᱤ ᱨᱚᱠᱚᱢ ᱨᱳᱜᱽ ᱟᱡᱟᱨ ᱢᱤᱫᱴᱟᱱ ᱚᱸᱡᱽᱨᱟ ᱡᱟᱭᱜᱟ ᱠᱷᱚᱱ ᱜᱮᱛᱚ ᱢᱤᱫᱴᱟᱝ ᱨᱳᱜᱽ ᱟᱡᱟᱨ ᱫᱚ ᱥᱨᱤᱥᱴᱤᱜᱼᱟ ᱥᱮ᱾ ᱵᱷᱟᱹᱜᱤ ᱵᱷᱟᱹᱜᱤ ᱦᱮᱸ ᱠᱚ ᱯᱚᱨᱤᱵᱮᱥ ᱵᱟᱧᱪᱟᱣ ᱠᱷᱟᱹᱛᱤᱨ ᱠᱮᱨᱛᱮ ᱜᱮᱞᱮ ᱟᱢ ᱱᱤᱡᱮᱛᱮ ᱯᱩᱨᱟᱹ ᱥᱚᱛᱚᱨᱠᱚ ᱛᱟᱦᱮᱱ ᱢᱮ᱾ ᱟᱢ ᱦᱚᱸ ᱡᱟᱦᱟᱸ ᱛᱤᱱᱟᱹᱜ ᱮᱢ ᱞᱟᱹᱭ ᱟᱠᱚᱣᱟ᱾ ᱦᱮᱸ ᱤᱧᱦᱚᱸ ᱡᱟᱦᱟᱸ ᱛᱤᱱᱟᱹᱜ ᱤᱧ ᱞᱟᱹᱭ ᱟᱠᱚᱣᱟ, ᱤᱧ ᱨᱮᱱ ᱯᱟᱥᱟᱯᱟᱥᱤ ᱦᱚᱲ ᱠᱚ ᱡᱮ ᱟᱞᱚ ᱵᱚᱱ ᱚᱸᱡᱽᱨᱟᱭ ᱢᱟ ᱦᱩᱸ ᱦᱩᱸ᱾
ᱵᱮᱥ ᱵᱤᱥᱮᱹᱥ ᱠᱚᱨᱮ ᱟᱵᱚ ᱱᱚᱣᱟ ᱠᱚᱨᱮ ᱫᱚ ᱡᱮᱢᱚᱱ ᱵᱟᱡᱟᱨ ᱥᱟᱦᱟᱨ ᱨᱮ ᱡᱟᱦᱟᱸ ᱞᱮᱠᱟ ᱧᱮᱞ ᱧᱟᱢᱚᱜ ᱠᱟᱱᱟ ᱠᱚ᱾ ᱚᱱᱟ ᱠᱚᱨᱮ ᱫᱚ ᱮᱠᱪᱩᱭᱮᱞᱤ ᱡᱩᱫᱤᱼᱭᱳ ᱴᱷᱤᱠ ᱦᱩᱭ ᱠᱚᱜ ᱠᱮᱭᱟ, ᱚᱱᱟ ᱠᱚᱨᱮ ᱡᱩᱫᱤ ᱦᱚᱲ ᱰᱟᱥ ᱵᱤᱱ ᱠᱚ ᱵᱮᱵᱚᱦᱟᱨ ᱠᱮᱭᱟ, ᱡᱮᱢᱚᱱ ᱯᱚᱛᱛᱮᱠᱴᱤ ᱵᱟᱥᱴᱮᱱᱰ ᱠᱚᱨᱮ᱾ ᱦᱮᱸ ᱮᱠᱪᱩᱭᱮᱞᱤ ᱱᱤᱨᱫᱤᱥᱴᱚ ᱡᱟᱦᱟᱸ ᱡᱟᱭᱜᱟ ᱠᱟᱱᱟ ᱠᱤᱪᱷᱩ ᱠᱤᱪᱷᱩ ᱵᱟᱥ ᱜᱮᱯ ᱵᱟ ᱡᱮᱢᱚᱱ ᱵᱟᱥ ᱴᱮᱱᱰ ᱢᱮᱱᱟᱜᱼᱟ᱾ ᱚᱱᱟ ᱵᱟᱥ ᱴᱮᱱᱰ ᱠᱚᱨᱮ ᱡᱩᱫᱤ ᱴᱷᱤᱠ ᱴᱷᱟᱠ ᱱᱤᱨᱫᱤᱥᱴᱚ ᱡᱟᱭᱜᱟ ᱠᱚ ᱵᱮᱵᱚᱦᱟᱨ ᱠᱮᱭᱟ, ᱟᱨᱠᱤ ᱩᱱᱠᱩ ᱦᱚᱲ ᱠᱚ ᱱᱚᱣᱟ ᱫᱚ ᱟᱯᱮ ᱱᱚᱰᱮ ᱫᱚ ᱱᱤᱨᱫᱷᱟᱨᱤᱛᱚ ᱱᱚᱰᱮ ᱫᱚᱯᱮ ᱟᱹᱨᱩᱵ ᱵᱟᱲᱟᱭᱟ ᱜᱟᱹᱰᱤ ᱠᱚ᱾ ᱟᱨ ᱱᱚᱰᱮ ᱫᱚᱯᱮ ᱟᱯᱮ ᱫᱚᱯᱮ ᱡᱟᱦᱟᱱᱟᱜ ᱱᱚᱝᱨᱟ ᱠᱚᱯᱮ ᱜᱤᱰᱤᱭᱟ᱾ ᱠᱤᱱᱛᱩ ᱚᱱᱠᱟ ᱫᱚ ᱵᱟᱝ ᱩᱱᱤ ᱡᱟᱦᱟᱸᱭ ᱦᱚᱭᱛᱳ ᱜᱟᱹᱰᱤ ᱡᱟᱦᱟᱸᱨᱮᱭ ᱛᱤᱸᱜᱩᱣ ᱠᱟᱫᱟᱭ᱾ ᱚᱸᱰᱮ ᱜᱮ ᱡᱚᱛᱚ ᱠᱤᱪᱷᱩᱭ ᱠᱚᱨᱟᱣᱮᱜᱼᱟᱭ᱾ ᱦᱚᱭᱛᱳ ᱜᱟᱹᱰᱤ ᱟᱹᱨᱩᱵᱮᱜᱼᱟᱭ ᱫᱟᱜ ᱚᱱᱟ ᱫᱟᱜ ᱫᱚ ᱚᱸᱰᱮᱜ ᱜᱮ ᱡᱚᱢᱟ ᱛᱟᱦᱮᱱ ᱠᱟᱱᱟ, ᱛᱚ ᱚᱱᱠᱟᱛᱮᱫ ᱱᱚᱝᱨᱟ ᱵᱟᱹᱲᱛᱤ ᱪᱟᱞᱟᱜ ᱠᱟᱱᱟ ᱚᱸᱰᱮ ᱠᱷᱚᱱ ᱜᱮ ᱵᱮᱠᱴᱮᱨᱤᱭᱟ ᱠᱚᱠᱚ ᱚᱰᱠᱚᱜ ᱠᱟᱱᱟ ᱠᱚ ᱡᱤᱵᱟᱱᱩ ᱟᱨ ᱱᱚᱰᱮ ᱡᱟᱦᱟᱸᱭ ᱫᱚᱭᱱᱤᱠ ᱫᱤᱱ ᱦᱚᱭᱛᱳ ᱠᱷᱟᱞᱤ ᱯᱟ ᱥᱮ ᱮᱢᱱᱤ ᱡᱟᱦᱟᱸᱭ ᱛᱟᱲᱟᱢ ᱤᱫᱤᱭᱮᱜᱼᱟᱭ ᱪᱚᱯᱯᱚᱞ ᱠᱚᱨᱮ ᱠᱷᱚᱱ ᱚᱱᱟ ᱪᱚᱯᱯᱚᱞᱮ ᱞᱮᱵᱮᱫ ᱠᱮᱫᱮᱜᱼᱟᱭ, ᱚᱱᱟ ᱚᱲᱟᱜ ᱚᱱᱟ ᱚᱲᱟᱜ ᱚᱲᱟᱜ ᱮ ᱞᱮᱵᱮᱫ ᱠᱷᱟᱹᱲ ᱤᱫᱤ ᱠᱮᱜᱼᱟᱭ ᱾ ᱚᱱᱟᱛᱮ ᱵᱮᱠᱴᱮᱨᱤᱭᱟ ᱥᱮ ᱮᱸ ᱥᱮ ᱨᱳᱜᱽ ᱟᱡᱟᱨ ᱠᱚᱦᱚᱸ ᱵᱟᱹᱲᱛᱤ ᱪᱟᱞᱟᱜ
ᱨᱳᱜᱽ ᱟᱡᱟᱨ ᱠᱚ ᱦᱮᱸ᱾
ᱦᱩᱸ, ᱥᱮ ᱪᱮᱫ ᱞᱮᱠᱟᱢ ᱞᱟᱹᱭᱟ?
ᱦᱮᱸ ᱵᱩᱥ ᱤᱧ ᱦᱚᱸ ᱚᱱᱟᱹᱜᱮ ᱥᱚᱢᱚᱥᱛᱟ ᱨᱮ ᱫᱚ ᱢᱤᱱᱟᱹᱧᱟ ᱾
ᱟᱪᱪᱷᱟ, ᱦᱮᱸ ᱛᱟᱨᱯᱚᱨᱮ ᱟᱸᱯᱮ ᱦᱚᱸᱛᱚ ᱡᱟᱦᱟᱸ ᱞᱮᱠᱟᱸᱢ ᱞᱟᱹᱭ ᱡᱷᱟᱨᱱᱟ ᱠᱚ ᱢᱮᱱᱟᱜ ᱛᱟᱯᱮᱹᱭᱟ ᱛᱟᱦᱚᱞᱮ ᱢᱚᱴᱟ ᱢᱩᱴᱤ ᱟᱯᱮ ᱦᱚᱸ ᱫᱟᱨᱮ ᱱᱟᱹᱲᱤ ᱫᱚ ᱟᱯᱮ ᱟᱹᱛᱩ ᱚᱲᱟᱜ ᱥᱮᱫ ᱫᱚ ᱴᱷᱤᱠ ᱜᱮᱹᱭᱟ ᱢᱚᱴᱟ ᱢᱩᱴᱤ ᱰᱷᱮᱨ ᱜᱮ ᱢᱮᱱᱟᱜᱼᱟ ᱦᱮᱸ ᱵᱟᱝ ᱾
ᱯᱨᱚᱵᱞᱮᱢ ᱞᱮᱠᱟ ᱫᱚ ᱚᱱᱮ
ᱯᱨᱚᱵᱞᱮᱢ ᱞᱮᱠᱟ ᱫᱚ ᱦᱮᱸ
ᱦᱚᱸ ᱚᱭ ᱮᱨᱚᱠᱚᱢ ᱵᱮᱯᱟᱨ, ᱟᱪᱪᱷᱟ ᱾
ᱦᱩᱸ ᱾
ᱛᱟᱨᱯᱚᱨ ᱱᱤᱛᱚᱜ ᱫᱚ ᱛᱟᱦᱚᱞᱮ ᱚᱲᱟᱜ ᱫᱚ ᱚᱲᱟᱜ ᱥᱮᱫ ᱛᱤᱥ ᱥᱮᱫ ᱛᱤᱨᱮᱢ ᱨᱩᱣᱟᱹᱲᱟᱢ?
ᱨᱩᱣᱟᱹᱲ ᱦᱩᱭᱩᱜᱼᱟᱹ ᱦᱟᱸᱜ ᱱᱚᱜᱼᱚᱭ ᱪᱟᱥ ᱫᱤᱱ ᱛᱚ ᱥᱮᱴᱮᱨᱮᱱᱟ ᱪᱟᱞᱟᱜ ᱞᱟᱜᱟᱜᱼᱟ ᱾
ᱟᱪᱪᱷᱟ, ᱴᱷᱤᱠ ᱜᱮᱭᱟ ᱟᱹᱰᱤ ᱫᱟᱢᱟᱱ ᱱᱟᱜ, ᱦᱮᱸ ᱪᱮᱫ ᱞᱮᱠᱟ?
ᱟᱹᱰᱤ ᱚᱱᱮ ᱫᱟᱜ ᱵᱟᱝ ᱛᱮ ᱛᱚ ᱵᱟᱝ ᱥᱮᱱ ᱵᱟᱲᱟ ᱦᱩᱲᱩ ᱨᱚᱦᱚᱭ ᱛᱚ ᱵᱟᱝ ᱦᱩᱭᱩᱜ ᱠᱟᱱᱟ ᱾
ᱟᱪᱪᱷᱟ ᱟᱪᱪᱷᱟ ᱫᱟᱜ ᱛᱟ ᱚᱱᱛᱮ ᱫᱚ ᱠᱟᱹᱴᱤᱡ ᱫᱮᱨᱤ ᱧᱚᱜ ᱜᱮᱭᱟ ᱢᱟᱱᱮ ᱦᱤᱡᱩᱜᱼᱟ ᱦᱟᱸᱜ ᱠᱤᱪᱷᱩ ᱜᱟᱹᱲᱤᱜ ᱯᱮᱨᱮ ᱛᱮ ᱦᱮᱸ ᱡᱟᱦᱟᱸᱭ ᱡᱟᱦᱟᱸ ᱞᱮᱠᱟ ᱠᱚ ᱨᱚᱦᱚᱭ ᱵᱟᱲᱟᱭᱮᱫ ᱜᱮᱭᱟ ᱠᱚ ᱤᱭᱟᱹ ᱠᱚᱨᱮ ᱫᱚ ᱵᱟᱹᱭᱦᱟᱹᱲ ᱠᱚᱨᱮ ᱫᱚ, ᱡᱟᱠ ᱜᱮ ᱟᱞᱟᱝᱼᱟ ᱚᱠᱛᱚ ᱦᱚᱸ ᱪᱟᱵᱟᱭᱮᱱ ᱛᱟᱞᱟᱝᱼᱟ ᱟᱹᱰᱤ ᱫᱟᱢᱟᱱ ᱠᱟᱛᱷᱟᱢ ᱞᱟᱹᱭ ᱠᱮᱫᱟᱢ ᱮᱢᱟᱱ ᱦᱚᱸ, ᱴᱷᱤᱠ ᱜᱮᱭᱟ ᱛᱟᱦᱚᱞᱮ ᱟᱭᱢᱟ ᱥᱟᱨᱦᱟᱣ ᱾
ᱦᱮᱸ ᱾
ᱦᱢ ᱾